ᱦᱮᱸ ᱜᱚᱝᱠᱮ ᱡᱚᱦᱟᱨ ᱜᱮ᱾
ᱦᱩᱸ ᱮ ᱡᱚᱦᱟᱨ ᱜᱮ ᱜᱚᱝᱠᱮ᱾
ᱦᱟᱭ ᱛᱟᱯᱚᱨᱮ ᱜᱚᱝᱠᱮ ᱪᱮᱫ ᱠᱚ ᱪᱤᱠᱟ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱜᱚᱝᱠᱮ ᱫᱩᱲᱩᱵ ᱦᱩᱭ ᱛᱟᱦᱮᱸ ᱠᱟᱱᱟ ᱟᱵᱮᱱ ᱜᱮ ᱪᱮᱫ ᱵᱮᱱ ᱪᱤᱠᱟᱭᱮᱫᱟ ᱧᱤᱛᱚᱜ?
ᱟᱞᱤᱧ ᱦᱚᱸ ᱱᱚᱜ-ᱚᱭ ᱫᱩᱲᱩᱵ ᱟᱠᱟᱞᱤᱧ᱾
ᱚᱸᱻ ᱜᱚᱝᱠᱮ ᱡᱚᱞ ᱟᱸᱻ ᱟᱨ ᱡᱚᱢ ᱧᱩ ᱠᱩ ᱜᱚᱝᱠᱮ?
ᱦᱮᱸ ᱡᱚᱢ ᱧᱩ ᱠᱚ ᱦᱚᱸᱜ-ᱚᱭ ᱮ ᱠᱤᱪᱷᱩ ᱠᱷᱚᱱ ᱢᱟᱲᱟᱝ ᱜᱮ ᱡᱚᱢ ᱧᱩ ᱵᱟᱲᱟ ᱠᱛᱮᱫ ᱜᱮ ᱢᱟᱱᱮ ᱫᱩᱲᱩᱵ ᱦᱩᱭ ᱟᱠᱟᱱᱟ ᱟᱨ ᱟᱵᱤᱱ ᱜᱮ ᱪᱮᱞᱮ ᱵᱮᱱ ᱡᱚᱢ ᱧᱩ ᱵᱟᱲᱟ ᱠᱮᱜᱟ ᱵᱮᱱ ᱥᱮ ᱟᱣᱨᱤ?
ᱦᱳᱭ ᱟᱹᱞᱤᱧᱟᱜ ᱦᱚᱸ ᱡᱚᱢ ᱧᱩ ᱦᱩᱭ ᱱᱟ ᱠᱤᱪᱷᱩ ᱠᱷᱚᱱ ᱞᱟᱦᱟᱜᱮ ᱛᱚ ᱚᱦᱚ ᱜᱚᱝᱠᱮ ᱚᱨᱟᱜ ᱨᱮᱱ ᱪᱮᱫ ᱞᱮᱠᱟ ᱢᱮᱱᱟᱜ ᱠᱩᱣᱟ?
ᱦᱩᱸ ᱱᱤᱭᱟᱹ ᱜᱷᱟᱹᱲᱤᱡ ᱫᱚ ᱡᱚᱛᱚ ᱜᱮ ᱱᱟᱯᱟᱭ ᱵᱟᱲᱟ ᱜᱮ ᱢᱮᱱᱟᱜ ᱠᱩᱣᱟ ᱚᱲᱟᱜ ᱠᱚᱨᱮᱫ ᱫᱚ ᱟᱨ ᱟᱯᱮ ᱜᱮ ᱜᱚᱝᱠᱮ ᱚᱠᱟ ᱞᱮᱠᱟ ᱢᱮᱱᱟᱜ ᱯᱮ ᱛᱟᱵᱩᱱᱟ?
ᱟᱷ ᱟᱞᱮ ᱦᱚᱸ ᱱᱟᱯᱟᱭ ᱵᱟᱥᱟ ᱜᱮ ᱜᱚᱝᱠᱮ᱾ ᱠᱮ ᱛᱚᱵᱮ ᱛᱚ ᱟᱯᱮ ᱥᱮᱫ ᱫᱚ ᱪᱟᱥ ᱠᱩᱫᱚ ᱪᱟᱥ ᱨᱮᱭᱟᱜ ᱠᱟᱹᱢᱤ ᱠᱚᱫᱚ ᱦᱩᱭ ᱦᱩᱭᱱᱟ ᱥᱮ ᱵᱟᱝ?
ᱪᱟᱥ ᱫᱚ ᱜᱚᱝ. ᱜᱟ ᱠᱮ ᱮᱦᱮ ᱱᱤᱛᱚᱜ ᱫᱚ. ᱟ ᱥᱟᱨᱫᱤ ᱠᱟᱱᱟ ᱪᱟᱥ ᱠᱟᱢᱤ ᱠᱚᱫᱚ ᱟᱞᱮ ᱥᱮᱫ ᱫᱚ ᱱᱟᱜ
ᱚ
ᱳᱣ ᱟᱯᱮ ᱥᱮᱫ ᱜᱮ ᱚᱠᱟ ᱞᱮᱠᱟ?
ᱚ ᱟᱞᱮ ᱥᱮᱫ ᱦᱚᱸ ᱜᱚᱝᱠᱮ ᱪᱟᱥ ᱨᱮᱭᱟᱜ ᱠᱟᱹᱢᱤ ᱫᱚ ᱱᱤᱭᱟᱹ ᱦᱟᱹᱨᱤᱡ ᱜᱤ ᱡᱚᱛ ᱛᱚ ᱦᱚᱨᱟᱜ ᱪᱟᱵᱟᱭ ᱱᱟ ᱛᱚ ᱪᱮᱫᱟᱜ ᱥᱮ ᱡᱚᱛᱚ ᱦᱚᱨ ᱦᱩᱨᱩ ᱠᱚ ᱨᱚᱦᱚᱭ ᱥᱟᱹᱛ ᱵᱟᱨᱟ ᱠᱮᱫᱟ ᱱᱤᱛᱚᱜ ᱫᱚ ᱡᱚᱛ ᱛᱚ ᱟᱯᱟᱱ ᱟᱹᱯᱤᱱ ᱚᱲᱟᱜ ᱠᱚᱨᱮ ᱜᱮ ᱢᱮᱱᱟᱜ ᱠᱚᱣᱟ, ᱱᱤᱛᱚᱜ ᱫᱚ ᱛᱟᱺᱜᱤᱨ ᱨᱮ ᱢᱮᱱᱟᱜ ᱞᱮᱭᱟ ᱪᱮᱫᱟᱜ ᱥᱮ ᱵᱟᱭ ᱫᱟᱜ ᱫᱟ ᱫᱚᱢᱮ ᱥᱤᱛᱩᱝ ᱮᱫᱟ ᱚᱱᱟ ᱠᱷᱟᱹᱛᱤᱨ ᱛᱮ
ᱚ ᱟᱯᱮ ᱥᱮᱫ ᱫᱚ ᱛᱟᱦᱚᱞᱮ ᱫᱚᱢᱮ ᱥᱤᱛᱩᱝ ᱮᱜᱟᱭ?
ᱦᱳᱭ ᱛᱚ ᱟᱞᱮ ᱦᱚ ᱛᱟᱺᱜᱤ ᱨᱮ ᱢᱮᱱᱟᱜ ᱞᱮᱭᱟ ᱱᱤᱛᱚᱜ ᱚᱠᱛᱚ᱾ ᱚ ᱫᱟᱜ ᱮᱠᱟᱞ ᱵᱟᱭ ᱫᱟᱜ ᱟᱠᱟᱫᱟ ᱢᱚᱨᱮ ᱥᱤᱧ ᱧᱤᱫᱟᱹ ᱠᱷᱚᱱᱟᱜ
ᱚᱻ ᱟ ᱛᱟᱦᱚᱞᱮ ᱜᱚᱢᱠᱮ ᱮᱸ ᱟᱹᱰᱤᱜᱮ ᱮᱴᱠᱮᱴᱚᱬᱮ ᱨᱮ ᱱᱤᱛᱚᱜ ᱫᱚ ᱢᱮᱱᱟᱜ ᱯᱮᱭᱟ ᱢᱟᱱᱮ ᱫᱟᱜ ᱞᱮᱠᱷᱟᱱ ᱫᱚ ᱟᱹᱰᱤ ᱜᱮ ᱱᱟᱯᱟᱭ ᱠᱚᱜᱼᱟ ᱦᱮᱻᱵᱟᱝ ᱤᱱᱟᱹ ᱛᱟᱦᱚᱞᱮ ᱡᱟᱦᱟᱸ ᱟᱸ ᱤᱭᱟᱹ ᱦᱩᱲᱩ ᱠᱚᱯᱮ ᱨᱚᱦᱚᱭ ᱠᱟᱫᱟ ᱚᱱᱟ ᱠᱷᱮᱛ ᱠᱚᱨᱮ ᱢᱟ ᱫᱟᱜ ᱛᱟᱦᱚᱞᱮ ᱟᱸᱡᱮᱫ ᱟᱠᱟᱱᱟ ᱡᱟᱹᱱᱤᱡ ᱠᱷᱟᱱ ᱦᱮᱸ ᱥᱮ?
ᱦᱮᱸᱜᱻᱦᱮ ᱦᱮ ᱮᱠᱫᱚᱢ ᱟᱸᱡᱮᱫ ᱛᱮ ᱮᱠᱫᱚᱢ ᱚᱠᱟ ᱠᱚᱨᱮ ᱞᱟᱭᱤᱱ ᱨᱮᱭᱟᱜ ᱚᱱᱟ ᱡᱟᱦᱟᱸ ᱥᱳᱞᱟᱨ ᱠᱚ ᱢᱮᱱᱟᱜ ᱥᱳᱞᱟᱨ ᱢᱚᱴ ᱴᱚ ᱚᱱᱟ ᱢᱮᱱᱟᱜ ᱠᱟᱜ ᱠᱷᱟ ᱠᱷᱟᱱ ᱚᱱᱟ ᱛᱮᱠᱩ ᱫᱟᱜ ᱮᱫᱟ ᱟᱨ ᱚᱠᱚᱭ ᱫᱚ ᱥᱟᱺᱜᱤᱧ ᱨᱮ ᱢᱮᱱᱟᱜ ᱛᱟᱭ ᱩᱱᱤ ᱫᱚ ᱥᱮᱨᱢᱟ ᱫᱟᱜ ᱡᱟᱹᱨᱤ ᱜᱮ ᱟᱥᱟᱨᱮ ᱢᱮᱱᱟᱭᱟ ᱟᱨ ᱚᱱᱟ ᱦᱚᱸ ᱟᱹᱰᱤ ᱢᱟᱨᱟᱝ ᱮᱴᱠᱮᱴᱚᱨᱮ ᱥᱤᱨᱡᱟᱹᱣ ᱠᱟᱱᱟ ᱚᱱᱟᱨᱮ ᱫᱟᱜ ᱵᱟᱭ ᱫᱟᱜ ᱟᱠᱟᱫᱟ ᱟᱹᱫᱤ ᱥᱟᱢᱮᱞᱟ ᱟᱪᱪᱷᱟ ᱜᱚᱝᱠᱮ ᱟᱯᱮ ᱥᱮᱫ ᱫᱚ ᱪᱮᱫ ᱠᱚ ᱪᱟᱥ ᱵᱟᱨᱟᱭᱟ ᱱᱚᱣᱟ ᱵᱟᱵᱚᱫ ᱛᱮᱵᱮᱱ ᱞᱟᱹᱭ ᱞᱮᱠᱷᱟᱱ ᱢᱟᱨᱟᱝ ᱛᱮᱫ ᱟᱹᱰᱤ ᱱᱟᱯᱟᱭ ᱠᱚᱜᱼᱟ,
ᱦᱮᱸ ᱦᱮᱸ ᱦᱮᱸᱸ ᱟᱸ ᱯᱳᱭᱞᱳ ᱛᱮᱫᱚ ᱦᱩᱭᱩᱜ ᱠᱟᱱᱟ ᱢᱟᱱᱮ ᱟᱞᱮ ᱥᱮᱫ ᱡᱟᱦᱟᱸ ᱡᱚᱛᱚ ᱠᱷᱚᱱ ᱵᱤᱥᱤ ᱪᱟᱥ ᱦᱩᱭᱩᱜᱼᱟ ᱚᱱᱟ ᱫᱚ ᱦᱩᱭᱩᱜ ᱠᱟᱱᱟ ᱦᱩᱲᱩ ᱛᱟᱨᱯᱚᱨᱮ ᱚᱱᱟ ᱯᱚᱨᱮ ᱚᱱᱠᱟ ᱞᱮᱠᱟ ᱫᱚ ᱟᱸᱻ ᱟᱵᱩᱣᱟᱜ ᱩᱛᱩ ᱡᱚᱢ ᱡᱤᱱᱤᱥ ᱨᱮ ᱥᱮᱫ ᱡᱩᱫᱤ ᱵᱤᱱ ᱧᱮᱞᱟ ᱚᱱᱟ ᱠᱷᱚᱱᱟᱜ ᱫᱚ ᱡᱚᱛᱚ ᱠᱷᱚᱱᱟᱜ ᱵᱟᱹᱲᱛᱤ ᱫᱚ ᱟᱞᱩ
ᱦᱮᱸ
ᱛᱟᱯᱚᱨᱮ ᱠᱚᱢ ᱵᱮᱥᱤ ᱮᱴᱟᱜᱼᱠᱟᱜ ᱟᱻ ᱩᱛᱩ ᱡᱚᱢ ᱞᱮᱠᱟ ᱫᱚ ᱡᱷᱚᱛᱚ ᱜᱮ ᱪᱟᱥᱚᱜ ᱜᱮᱭᱟ ᱞᱟᱹᱭ ᱜᱟᱱᱚᱜᱼᱟ
ᱚᱸᱻ
ᱢᱟᱱᱮ ᱡᱚᱛᱚ ᱠᱷᱚᱱ ᱵᱟᱹᱲᱛᱤ ᱪᱟᱥᱚᱜᱼᱟ, ᱦᱩᱲᱩ ᱟᱨ ᱟᱹᱞᱩ᱾
ᱚ ᱟᱨ ᱜᱚᱢᱠᱮ ᱟᱯᱮ ᱥᱮᱫ ᱫᱚ ᱟᱱᱟᱡᱽ ᱠᱚᱫᱚ ᱟᱱᱟᱡᱽ ᱨᱮᱭᱟᱜ ᱪᱟᱥᱼᱵᱟᱥ ᱫᱚ ᱦᱩᱭ ᱵᱟᱲᱟᱜ ᱜᱮᱭᱟ ᱥᱮ ᱵᱟᱝ?
ᱦᱮᱸ ᱟᱱᱟᱡ ᱠᱚᱫᱚ ᱫᱚ ᱦᱩᱭ ᱫᱚ ᱦᱩᱭᱩᱜ ᱜᱮᱭᱟ ᱚᱱᱮ ᱵᱟᱹᱞᱤᱧ ᱞᱟᱹᱭᱼᱟ ᱡᱟᱸᱦᱟ ᱦᱮᱸ
ᱡᱤᱱᱤᱥ ᱠᱚᱫᱚ ᱚᱱᱠᱟ ᱚᱲᱟᱜ ᱡᱚᱢ ᱪᱟᱞᱟᱜ ᱞᱮᱠᱟ ᱦᱚᱸ ᱪᱟᱥ ᱜᱮᱼᱟ ᱾
ᱦᱩᱸ
ᱟᱞᱮᱥᱮᱫ ᱢᱟ ᱫᱚᱢᱮ ᱫᱟᱜ ᱜᱮᱫ ᱫᱚᱭ ᱜᱚᱝᱠᱮ ᱾
ᱚ
ᱦᱳᱭ ᱱᱤᱛᱳ ᱫᱚᱢᱮ ᱫᱟᱜ ᱮᱭᱟᱭ ᱵᱩᱡ ᱫᱷᱟᱹᱵᱤᱱ ᱾
ᱚ ᱦᱚᱸ ᱴᱷᱤᱠ ᱜᱮᱭᱟ ᱟᱸᱡᱚᱢᱚᱜ ᱠᱟᱱ ᱛᱟᱵᱤᱱᱟ ᱠᱷᱟᱹᱞᱤ ᱾
ᱦᱮᱸ ᱜᱚᱝᱠᱮ ᱦᱚᱸᱜᱼᱚᱭ ᱢᱟᱱᱮ ᱟᱹᱞᱤᱧ ᱚᱲᱟᱜ ᱚᱲᱟᱜ ᱨᱮᱜᱮ ᱢᱮᱱᱟᱜ ᱞᱤᱧᱟᱹ ᱟᱫᱚ ᱪᱷᱟᱸᱫᱽ ᱥᱮᱫ ᱨᱮ ᱢᱮᱱᱟᱜ ᱞᱤᱧᱟ ᱛᱚ ᱟᱫᱚ ᱛᱟᱦᱚᱞᱮ ᱯᱨᱩᱪᱩᱨ ᱦᱚᱭᱮᱜ ᱟᱭ ᱟᱨ ᱱᱚᱛᱮ ᱫᱟᱜ ᱮᱜ ᱟᱭ᱾
ᱦᱩᱸ ᱦᱩᱸ
ᱢᱟᱱᱮ ᱛᱮᱦᱤᱧ ᱫᱚ ᱥᱮᱛᱟᱜ ᱠᱷᱚᱱᱟᱜ ᱜᱮ ᱚᱱᱠᱟᱜᱮ ᱨᱤᱵᱤᱞ ᱟᱠᱟᱫᱟᱭ ᱟᱨ ᱦᱚᱭᱮᱫ ᱫᱟᱜ ᱫᱟᱭ ᱚᱱᱠᱟ ᱢᱟᱡᱮ ᱠᱟᱹᱴᱤᱡ ᱯᱷᱟᱸᱠᱟ ᱭᱮᱫᱟᱭ ᱟᱨᱚ ᱚᱱᱠᱟ ᱦᱤᱡᱩᱜ ᱠᱟᱱᱟ ᱾
ᱦᱩᱸ ᱛᱚᱵᱮ ᱠᱮ ᱟᱯᱮᱥᱮᱫ ᱫᱚ ᱱᱚᱣᱟ ᱚᱠᱛᱚ ᱫᱚ ᱦᱩᱲᱩ ᱠᱚ ᱪᱟᱥᱫᱟ ᱵᱟᱝ?
ᱦᱳᱭ ᱦᱳᱭ ᱦᱳᱭ ᱱᱚᱣᱟ ᱚᱠᱛᱚ ᱫᱚ ᱦᱩᱲᱩ ᱪᱟᱥ ᱦᱩᱭᱩᱜ ᱠᱟᱱᱟ ᱾
ᱚ ᱚ ᱜᱚᱝᱠᱮ ᱟᱵᱤᱱᱟᱜ ᱚᱞᱚᱜ ᱡᱤᱭᱚᱱ ᱫᱚ ᱢᱩᱪᱟᱹᱫ ᱟᱠᱟᱱ ᱛᱟᱹᱵᱤᱱᱟ ᱥᱮ ᱵᱟᱝ ᱜᱚᱝᱠᱮ?
ᱮᱻ ᱵᱟᱝᱜᱮ ᱚᱞᱚᱜ ᱡᱤᱭᱚᱱ ᱫᱚ ᱮᱻ ᱱᱟᱦᱟᱜ ᱪᱟᱞᱟᱜ ᱠᱟᱱ ᱜᱮᱭᱟ ᱮᱠᱷᱚᱱᱳ ᱾
ᱦᱩᱸᱢ
ᱦᱮᱸ ᱟᱨ ᱟᱵᱤᱱᱟᱜ ᱫᱚ?
ᱟᱹᱞᱤᱧᱟᱜ ᱦᱚᱸ ᱜᱚᱝᱠᱮ ᱟᱹᱞᱤᱧ ᱦᱚᱸ ᱚᱞᱚᱜ ᱡᱤᱭᱚᱱ ᱵᱟᱝ ᱪᱟᱵᱟᱣ ᱟᱠᱟᱱ ᱛᱟᱹᱞᱤᱧᱟ ᱾ ᱚᱞᱚᱜ ᱡᱤᱭᱚᱱ ᱪᱟᱞᱟᱜ ᱠᱟᱱ ᱛᱟᱹᱞᱤᱧᱟ ᱥᱟᱶᱛᱮ
ᱡᱟᱠ ᱟᱹᱰᱤ ᱱᱟᱯᱟᱭ ᱜᱮ ᱚᱞᱚᱜ ᱡᱤᱭᱚᱱ ᱫᱚ ᱱᱚᱝᱠᱟᱜᱮ ᱢᱟᱱᱮ ᱮᱻ ᱮᱠᱫᱚᱢ ᱢᱟᱱᱮ ᱛᱚᱨᱟᱣ ᱤᱫᱤ ᱵᱤᱱ ᱾
ᱦᱩᱸ
ᱟᱫᱚ ᱟᱵᱚᱣᱟᱜ ᱡᱤᱭᱚᱱ ᱢᱟ ᱱᱤᱛᱚᱜ ᱫᱚ ᱞᱟᱹᱭ ᱜᱟᱱᱚᱜᱼᱟ ᱚᱞᱚᱜ ᱡᱤᱭᱚᱱ ᱜᱮ ᱡᱚᱛᱚ ᱠᱷᱚᱱ ᱢᱟᱨᱟᱝ ᱡᱤᱭᱚᱱ ᱠᱟᱱ ᱾
ᱦᱮᱸ ᱦᱮᱸ
ᱚᱱᱟᱛᱮ ᱚᱞᱚᱜ ᱡᱤᱭᱚᱱ ᱠᱚᱫᱚ ᱮᱠᱟᱞ ᱛᱚᱨᱟᱣ ᱨᱟᱠᱟᱯ ᱤᱫᱤ ᱜᱮ ᱞᱟᱹᱠᱛᱤ ᱾
ᱦᱩᱸ ᱛᱚ
ᱞᱟᱹᱭ ᱵᱤᱱ
ᱚᱱᱟ ᱱᱚᱭᱮ ᱟᱜᱚᱥ ᱥᱮ ᱦᱤᱡᱩᱜ ᱠᱟᱱ ᱚᱱᱟ ᱡᱟᱦᱟᱸ ᱟᱵᱚ ᱟᱹᱫᱤᱵᱟᱹᱥᱤ ᱫᱤᱵᱚᱥ ᱵᱚᱱ ᱞᱟᱹᱭᱟ ᱚᱱᱟ ᱵᱟᱵᱚᱫ ᱛᱮ ᱡᱟᱦᱟᱱᱟᱜ ᱵᱚᱱ ᱡᱟᱦᱟᱱᱟᱜ ᱮᱢ ᱵᱟᱲᱟᱭ ᱠᱷᱟᱱ ᱜᱚᱝᱠᱮ ᱱᱟᱯᱟᱭ ᱥᱟᱺᱦᱤᱥ ᱛᱮᱢ ᱞᱟᱹᱭ ᱞᱮᱠᱷᱟᱱ ᱵᱷᱟᱹᱜᱤ ᱠᱚᱜᱼᱟ ᱟᱹᱞᱤᱧ ᱴᱷᱮᱱ
ᱦᱮᱸ ᱢᱟᱱᱮ
ᱚᱱᱠᱟ ᱵᱷᱟᱵᱽ ᱛᱮᱫᱚ ᱮᱻ ᱞᱟᱹᱭᱟ ᱟᱜᱚᱥᱴ ᱡᱟᱸᱦᱟ ᱟᱵᱚ ᱵᱤᱥᱥᱚ ᱟᱹᱫᱤᱵᱟᱹᱥᱤ ᱫᱤᱵᱚᱥ ᱵᱚᱱ ᱢᱮᱱᱮᱜᱼᱟ ᱚᱱᱟ ᱵᱟᱨᱮ ᱛᱮᱫᱚ ᱫᱚᱢᱮ ᱡᱟᱦᱟ ᱱᱟᱜ ᱮᱻ ᱵᱟᱰᱟᱭ ᱟᱹᱞᱤᱧᱟᱜ ᱵᱟᱹᱱᱩᱜ ᱟᱱᱟ ᱾ ᱟᱫᱚ ᱟᱹᱵᱤᱱ ᱜᱮ ᱡᱩᱫᱤ ᱚᱱᱟ ᱵᱟᱨᱮᱛᱮ ᱢᱟᱱᱮ ᱵᱤᱱ ᱵᱟᱲᱟᱭ ᱠᱷᱟᱱ ᱫᱚ ᱠᱟᱹᱴᱤᱡ ᱮᱻ
ᱛᱚ ᱟᱸᱡᱚᱢᱚᱜ ᱠᱟᱱᱟ ᱜᱚᱝᱠᱮ? ᱦᱮᱞᱳ
ᱦᱮᱸ ᱜᱚᱝᱠᱮ ᱢᱮᱱᱫᱟ
ᱦᱮᱞ ᱟᱸᱡᱚᱢᱚᱜ ᱠᱟᱱ ᱛᱟᱹᱞᱤᱧᱟ
ᱢᱮᱱᱫᱟᱞᱤᱧ ᱜᱚᱝᱠᱮ ᱟᱸᱡᱢᱚᱜ ᱠᱟᱱᱟ ᱥᱮ ᱵᱟᱝ ᱟᱞᱤ
ᱟᱵᱮᱱᱟᱜ ᱨᱚᱲ ᱫᱚ ᱟᱴᱠᱟ ᱟᱴᱠᱟᱣ ᱟᱸᱡᱚᱢᱚᱜ ᱠᱟᱱᱟ ᱾
ᱳ ᱟᱪᱪᱷᱟ ᱟᱪᱪᱷᱟ ᱢᱟᱱᱮ ᱵᱮᱥᱴᱷᱤᱠ ᱥᱟᱺᱦᱤᱡ ᱵᱟᱵᱤᱱ ᱟᱸᱡᱚᱢᱮᱜᱼᱟ ᱵᱟᱝ
ᱵᱟᱝ ᱵᱟᱝ
ᱚ ᱢᱟᱱᱮ ᱦᱮᱛᱳᱜ ᱦᱮᱛᱳᱜ ᱵᱤᱱ ᱟᱸᱡᱚᱢᱮᱜᱼᱟ ᱥᱮ ᱵᱟᱝ ᱦᱮᱛᱳᱜ?
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱾
ᱚ ᱟᱪᱪᱷᱟ ᱟᱪᱪᱷᱟ ᱚ ᱟᱞᱤᱧ ᱞᱤᱧ ᱢᱮᱱᱫᱟ ᱡᱮ ᱦᱚᱜᱼᱚᱭ ᱡᱟᱦᱟᱸ ᱟᱵᱚᱣᱟᱜ ᱵᱤᱥᱥᱚ ᱟᱫᱤᱵᱟᱥᱤ ᱵᱤᱱ ᱵᱟᱰᱟᱭ ᱠᱷᱟᱱ ᱢᱟᱱᱮ ᱡᱟᱥᱴ ᱢᱟᱱᱮ
ᱟᱫᱚ ᱚᱱᱟ ᱨᱮᱱᱟᱜ ᱛᱮᱨᱮᱫ ᱛᱮᱫ ᱠᱟᱹᱴᱤᱡ ᱚᱱᱠᱟ ᱡᱩᱫᱤ ᱵᱤᱱ ᱵᱟᱰᱟᱭ ᱠᱷᱟᱱ ᱠᱟᱹᱴᱤᱡ ᱵᱤᱱ ᱮᱻ ᱞᱟᱹᱭ ᱠᱤᱭᱟ ᱟᱨᱠᱤ
ᱡᱟᱦᱟᱸ ᱵᱤᱥ ᱵᱤᱥᱥᱚ ᱟᱹᱫᱤᱵᱟᱹᱥᱤ ᱫᱤᱵᱚᱥ ᱠᱟᱱᱟ ᱟᱵᱚᱣᱟᱜ ᱵᱟ ᱡᱟᱦᱟᱸ ᱛᱤᱱᱟᱹᱜ
ᱦᱳᱭ, ᱦᱳᱭ,
ᱟᱹᱫᱤᱵᱟᱹᱥᱤ ᱢᱮᱱᱟᱜ ᱠᱚᱣᱟ ᱵᱷᱟᱨᱚᱛ ᱫᱤᱥᱚᱢ ᱨᱮ, ᱥᱟᱱᱟᱢ ᱱᱚᱣᱟᱻ ᱫᱚ ᱵᱤ ᱟᱹᱫᱤᱵᱟᱹᱥᱤᱥ ᱩᱱᱠᱩ ᱞᱟᱹᱜᱤᱫ ᱵᱟ ᱞᱟᱹᱜᱤᱫ ᱦᱚ ᱠᱟᱱᱟ, ᱡᱟᱦᱟᱸᱨᱮ
ᱦᱮᱸ,
ᱟᱹᱫᱤᱵᱟᱹᱥᱤ ᱠᱚᱣᱟᱜ ᱞᱟᱭ ᱞᱟᱠᱪᱟᱨ, ᱡᱩᱢᱤ, ᱱᱟᱱᱟ ᱦᱩᱱᱟᱹᱨ ᱟᱹᱭᱫᱟᱹᱨᱤ ᱠᱚ ᱨᱮᱭᱟᱜ ᱠᱟᱛᱷᱟ ᱜᱟᱞᱚᱪᱚᱜᱼᱟ᱾ ᱡᱟᱦᱟᱸᱨᱮ ᱟᱵᱚ ᱱᱚᱣᱟ ᱞᱟᱹᱜᱤᱫ ᱱᱚᱣᱟ ᱞᱟᱹᱜᱤᱫ ᱱᱚᱣᱟ ᱫᱤᱵᱚᱥ ᱫᱚᱠᱚ ᱢᱟᱱᱟᱣ ᱵᱟᱛᱟᱣᱟ, ᱡᱮ ᱟᱠᱚᱣᱟᱜ ᱵᱟᱧᱪᱟᱣ ᱫᱚᱦᱚᱭ ᱢᱟᱠᱩ ᱟᱨ ᱱᱚᱣᱟ ᱡᱟᱦᱟᱸ ᱟᱹᱠᱩ ᱪᱮᱛᱟᱱ ᱨᱮ ᱵᱟᱹᱨᱤᱡᱚᱜ, ᱚᱱᱟ ᱠᱚ ᱱᱟᱱᱟᱦᱩᱱᱟᱹᱨ ᱴᱷᱟᱹᱣᱠᱟᱹ ᱜᱚᱴᱟ ᱠᱟᱛᱮ ᱠᱚ ᱠᱟᱹᱢᱤ ᱢᱟ᱾ ᱟᱡᱚᱢ ᱠᱟᱫᱟ ᱵᱤᱱ ᱜᱚᱝᱠᱮ, ᱦᱮᱞᱳ
ᱦᱮᱸ ᱜᱚᱝᱠᱮ
ᱚ ᱟᱹᱞᱤᱧᱟᱜ ᱨᱚᱲ ᱫᱚ ᱟᱵᱮᱱ ᱴᱷᱮᱱ ᱪᱮᱫ ᱞᱮᱠᱟ? ᱱᱟᱯᱟᱭ ᱥᱟᱺᱷᱤᱡ ᱪᱟᱞᱟᱜ
ᱦᱮᱸ, ᱟᱵᱤᱱᱟᱜ ᱨᱚᱲ ᱫᱚ ᱟᱹᱰᱤ ᱢᱟᱱᱮ, ᱪᱷᱤᱢ ᱪᱷᱟᱢ ᱜᱮ ᱟᱸᱡᱚᱢᱚᱜ ᱠᱟᱱᱟ, ᱢᱮᱱᱠ